ᱦᱮᱞᱳ? ᱦᱮᱞᱳ ᱞ
ᱥ
ᱦᱮᱞᱳ
ᱟᱢᱟᱜ ᱪᱮᱫ ᱵᱧᱟᱢᱚ ᱠᱟᱱ
ᱟᱡᱚᱢ ᱵᱟᱝ ᱪᱟᱞᱟᱜ ᱠᱟᱱᱟ? ᱡᱚᱦᱟᱨ ᱜᱮ ᱡᱚᱦᱟᱨ ᱜᱤ ᱛᱚᱵ ᱴᱷᱤᱠ ᱴᱷᱤᱠ ᱵᱟᱲᱟᱭ ᱜᱮᱭᱟᱢ ᱥᱮ? ᱴᱟᱺᱰᱤ ᱥᱮᱱ ᱜᱩᱢᱟᱜ ᱦᱮᱡ ᱦᱩᱭ ᱠᱟᱱᱟ ᱛᱚ
ᱟᱪᱷᱟ ᱟᱪᱷᱟ ᱦᱮᱸ ᱟᱪᱷᱟ ᱟᱯ ᱥᱮᱫ ᱫᱚ ᱫᱟᱜ ᱡᱟᱹᱲᱤ ᱠᱚᱫᱚ ᱱᱤᱛᱚᱜ ᱵᱟᱝ ᱦᱩᱭᱩᱜ ᱠᱟᱱᱟ? ᱠᱟᱱᱟ
ᱛᱤᱦᱤᱧ ᱜᱤ ᱫᱟᱜ ᱞᱮ ᱛᱟᱦᱮᱸᱱᱟᱭ ᱱᱤᱛᱚᱜ ᱫᱟᱜ ᱟᱠᱟ ᱞᱮᱭᱟ ᱱᱤᱛᱚᱜ ᱛᱷᱟ ᱨᱮᱹ ᱨᱤᱢᱤᱞ ᱦᱮᱱᱟᱜ ᱚᱱᱟᱛᱮ ᱤᱛᱚᱜ ᱛᱷᱚᱲᱟ ᱢᱳᱥᱳᱢ ᱴᱷᱤᱠ ᱜᱮᱭᱟ ᱵᱟᱦᱨᱮ ᱥᱮᱧ ᱩᱩᱲᱩᱵ ᱠᱟᱱᱟ ᱫᱟᱬᱟ ᱵᱟᱲᱟᱭ
ᱟᱪᱷᱟ ᱟᱪᱷᱟ ᱴᱷᱤᱠ ᱴᱷᱤᱠ ᱦᱮᱸ ᱚᱲ ᱠᱟᱹᱤᱡ ᱫᱟᱜ ᱢᱤᱫᱽ
ᱦᱮᱸ ᱦᱟᱞᱠᱟ ᱫᱟᱜ ᱠᱟᱫᱟᱭ ᱚᱱᱠᱟ ᱫᱚ ᱵᱟᱭ ᱫᱟᱜ ᱠᱟᱫᱟ ᱮᱸᱧ
ᱮᱱᱠᱷᱟᱱ ᱟᱯᱷᱚᱨ ᱠᱚ ᱜᱤᱰᱤ ᱠᱚ ᱮᱦᱚᱵ ᱦᱩᱭᱮᱱᱟ ᱥᱮ ᱟᱹᱣᱨᱤ?
ᱵᱟ ᱟᱝᱳᱜᱳ ᱱᱤᱛᱚ ᱟᱞᱮ ᱥᱮᱸᱱ ᱫᱚ ᱛᱷᱚᱲᱟ ᱜᱟᱱ ᱞᱮ ᱛᱟᱸᱭᱱᱚᱢ ᱱᱚᱜᱚᱜ ᱠᱟᱱᱟ ᱱᱤᱛᱚᱜ ᱠᱚ ᱩᱱᱠᱩ ᱡᱮ ᱰᱟ. ᱝᱨᱤ ᱠᱟᱲᱟ ᱠᱚ ᱵᱟᱝ ᱠᱚ ᱮᱥᱮᱫᱚᱜ ᱠᱟᱱ ᱪᱟᱞᱛᱮ ᱛᱮ ᱵᱟᱞᱮ ᱟᱯᱷᱚᱨ ᱟᱠᱟᱫᱟ ᱟᱨ ᱟᱯᱮ ᱥᱮᱮᱫ ᱫᱚ ᱪᱮᱫ ᱞᱮᱠᱟ ᱟᱯᱷᱚᱨ ᱠᱟᱫᱟ ᱯ ᱪᱮᱫ
ᱟᱞᱮ ᱥᱮᱱ ᱫᱚ ᱦᱟᱸᱜ ᱠᱚ ᱯᱩᱨᱟᱹᱣ ᱟᱠᱟᱱ ᱜᱮᱭᱟ ᱦᱚᱸ ᱛᱷᱚᱲᱟ ᱠᱟᱛᱮᱫ ᱢᱟᱱᱮ ᱡᱚᱛᱚ ᱦᱚᱲ ᱜᱮᱮ ᱡᱤᱨᱣ ᱟᱠᱟᱫ ᱜᱮᱭᱟ ᱠᱚ ᱦᱚᱸᱜᱼᱝᱠᱟ ᱟᱫᱚ ᱫᱟᱜ ᱜᱮ ᱦᱟᱸᱜ ᱪᱮᱫ ᱞᱮᱠᱟᱭ ᱫᱟᱜ ᱮ ᱦᱜ ᱛᱤᱱᱟᱹᱜ ᱪᱮᱫ ᱞᱮᱠᱟ ᱦᱮᱸ ᱟᱪᱷᱟ ᱜᱚᱢᱠᱮ ᱢᱟ ᱢᱤᱫ
ᱦᱮᱸᱛᱚ ᱱᱚᱶᱟ ᱜᱮ ᱛᱚᱞᱟᱥᱚᱜ ᱠᱟᱱᱟ ᱦᱮᱱᱟᱜ ᱥᱮ? ᱦᱩᱲᱩᱮᱡ ᱡᱮ ᱠᱚ ᱚᱱᱟ ᱠᱚ ᱞᱟᱦᱟᱥᱧ ᱪᱟᱞᱟᱜ ᱤᱫᱤᱜᱼᱟ
ᱴᱷᱤᱠ ᱦᱮᱸ
ᱡᱚᱛᱚ ᱜᱮᱯᱮ ᱟᱯᱷᱚᱨ ᱠᱮᱫᱟ ᱥᱮ ᱢᱤᱫ ᱵᱟᱨᱭᱟ ᱜᱮᱯᱮ ᱟᱯᱷᱚᱨ ᱠᱟᱫᱟ
ᱟᱨ ᱡᱚᱛᱚ ᱦᱚᱲ ᱫᱚ ᱦᱟᱸᱜ ᱡᱚᱛᱚ ᱦᱚᱲ ᱫᱚ ᱢᱟᱱᱮ ᱚᱱᱠᱟ ᱫᱚ ᱟᱹᱣᱨᱤ ᱠᱚ ᱯᱩᱨᱟ ᱢᱟᱱᱮ ᱠᱤᱱᱛᱩ ᱡᱚᱛᱚ ᱦᱚᱲ ᱠᱚ ᱟᱯᱷᱮᱨ ᱠᱟᱫᱟ ᱢᱮᱱᱠᱷᱟᱱ ᱠᱚᱢ ᱠᱚᱢ ᱠᱚ ᱟᱯᱷᱮᱨ ᱟᱠᱟᱫᱟ ᱦᱟᱜ ᱢᱟᱱᱮ ᱵᱤᱥᱤ ᱠᱟᱛᱮᱫ ᱫᱚ ᱵᱟᱝᱠᱚ ᱜᱤᱰᱤ ᱟᱠᱟᱫᱟ ᱱᱮᱜᱼᱮ ᱦᱟᱸᱜ ᱢᱟᱱᱮ ᱢᱤᱫ ᱫᱷᱟᱣ ᱠᱟᱛᱮ ᱠᱚ ᱜᱤᱰᱤ ᱟᱠᱟᱫᱟ ᱟ ᱯᱟᱥᱮᱡ ᱠᱚ ᱪᱮᱫ ᱞᱮᱠᱟ?
ᱱᱚᱛᱮ ᱫᱚ ᱱᱚᱛᱮ ᱟᱹᱣᱨᱤ ᱠᱚ ᱟᱯᱷᱚᱨ ᱱᱤᱛᱚᱜ ᱫᱚ ᱫᱟᱜ ᱜᱮ ᱵᱟᱭ ᱫᱟᱜ ᱠᱷᱟᱱ ᱚᱠᱟ ᱠᱷᱚᱱ ᱟᱯᱷᱚᱨ ᱦᱩᱭᱩᱜᱼᱟ ᱫᱟᱜ ᱮᱥᱠᱚᱫ ᱟᱯᱷᱚᱨ ᱦᱩᱭᱩᱜᱼᱟ
ᱴᱷᱤᱠ ᱴᱷᱤᱠ ᱟᱪᱷᱟ ᱜᱚᱝᱠᱮ ᱟᱯᱮ ᱚᱱᱛᱮ ᱥᱤᱤᱫ ᱫᱚ ᱢᱟᱱᱮ ᱮᱠᱷᱚᱱ ᱰᱟᱝᱨᱟ ᱠᱚᱛᱮ ᱜᱮᱥᱮ ᱴᱨᱟᱠᱴᱟᱨ ᱠᱚᱛᱮ ᱢᱟᱱᱮ ᱪᱮᱫᱞᱮᱠᱟ? ᱟᱯᱮ ᱱᱤᱛᱚᱜ ᱫᱚ ᱜᱚᱝᱠᱮ ᱟᱯᱮᱥᱮᱫ
ᱟᱞᱮ ᱥᱮᱱ ᱫᱚ ᱱᱚᱛᱮ ᱜᱚᱝᱠᱮ ᱡᱚᱛᱚ ᱞᱮᱠᱟᱜᱮ ᱡᱟᱦᱟᱸᱭ ᱨᱮᱱ ᱰᱟᱝᱨᱟ ᱦᱮᱱᱟᱜ ᱠᱚᱣᱟ ᱛᱚ ᱰᱟᱝᱨᱟ ᱛᱮ ᱥ ᱦ ᱠᱟᱱᱟ ᱟᱱᱟᱜ ᱡᱮᱭᱥᱮ ᱰᱨᱳᱚᱱᱚᱜ ᱜᱮᱭᱟ ᱠᱷᱮᱛ ᱠᱚᱫᱚ ᱚᱱᱟ ᱫᱚ ᱴᱨᱟᱠᱴᱚᱨ ᱢ ᱞᱟᱜᱟᱣ ᱦᱩᱭᱩᱜ ᱠᱟᱱᱟ ᱵᱟᱠᱷᱟᱡ ᱵᱟᱝ ᱦᱩᱭᱩᱜ ᱠᱟᱱᱟ ᱥᱮ ᱚᱱᱟ ᱫᱚᱢᱮ ᱜᱷᱟᱥᱚᱜ ᱠᱟᱱᱟ ᱴᱨᱟᱠᱴᱚᱨ ᱞᱟᱜᱟᱣ ᱦᱩᱭᱩᱜ ᱠᱟᱱᱟ ᱚᱥᱠᱟᱫ ᱚᱱᱟ ᱞᱵᱤᱫᱚᱜ ᱠᱟᱱᱟ ᱩᱥᱠᱟᱫᱽᱛᱮ ᱚᱱᱟ ᱰᱟᱹᱝᱨᱤ ᱠᱟᱰᱟ ᱛᱮᱜᱮ ᱯᱟ. ᱞᱮᱱ ᱠᱟᱛᱮᱫ ᱯᱷᱤᱨ ᱚᱱᱟ ᱨᱚᱦᱚᱭ ᱦᱩᱭᱩᱜ ᱠᱟᱱᱟ ᱟᱯᱮ ᱫᱚ ᱪᱮᱫ ᱞᱮᱠᱟᱭ ᱫᱟᱯᱮ ᱮᱠᱮᱱ ᱴᱨᱟᱠᱴᱚᱨ ᱥᱮᱫ ᱤᱭᱟᱹ ᱛᱮᱜᱮ?
ᱟᱞᱮ ᱫᱚ ᱱᱚᱛᱮ ᱢᱮᱱ ᱞᱮᱠᱷᱟᱱ ᱯᱷᱤᱯᱴᱤ ᱯᱷᱤᱯᱴᱤ ᱜᱮ ᱚᱠᱚᱭ ᱠᱚᱫᱚ ᱰᱟᱝᱨᱟ ᱠᱚ ᱟᱹᱷᱠᱷᱨᱤᱧ ᱠᱫ ᱠᱚᱣᱟ ᱜᱟᱹᱰᱤ ᱠᱚ ᱦᱟᱛᱟᱣ ᱟᱠᱟᱫᱟ ᱯᱟᱣᱟᱨ ᱴᱤᱞᱟᱨ ᱠᱚ ᱟᱨ ᱟᱫᱚᱢ ᱠᱚᱫᱚ ᱴᱨᱟᱠᱴᱟᱨ ᱛᱮ ᱟᱨ ᱟᱫᱚᱢ ᱠᱚᱫᱚ ᱢᱮᱱᱟᱜ ᱠᱚᱛᱟ ᱠᱚᱣᱟ ᱰᱟᱹᱟᱝᱨᱤ ᱠᱚ ᱟᱨ ᱰᱟᱹᱝᱨᱤ ᱠᱚᱛᱮᱜᱮ ᱢᱟᱱᱮ ᱯᱷᱤᱯᱴᱤ ᱯᱷᱤᱯᱴᱤ ᱚᱠᱚᱭ ᱫᱚ ᱰᱟᱹᱝᱨᱤ ᱛᱮ ᱚᱠᱚᱭ ᱫᱚ ᱠᱟᱰᱟ ᱛᱮ ᱟᱨ ᱚᱭ ᱫᱚ ᱴᱨᱟᱠᱴᱟᱨ ᱛᱮ ᱱᱚᱜᱼᱚ ᱱᱚᱝᱠᱟ ᱟᱨ ᱱᱮᱛᱟᱨ ᱢᱟᱛᱚ ᱵᱟᱹᱭᱦᱟᱹᱲ ᱠᱚ ᱵᱟᱹᱭᱦᱟᱹᱲ ᱠᱚᱨᱮᱱᱟᱜ ᱡᱟᱦᱟᱸ ᱠᱷᱮᱛ ᱚᱱᱟ ᱠᱚᱢᱟ ᱟᱹᱰᱤ ᱜᱷᱟᱥ ᱠᱚ ᱠᱟᱱ ᱥᱤ ᱠᱟᱛᱮᱫ ᱦᱚᱸ ᱢᱟᱱᱮ ᱚᱱᱠᱟ ᱴᱷᱤᱠ ᱴᱷᱟᱠ ᱫᱚ ᱵᱟᱝ ᱦᱩᱭᱩᱜᱼᱟ ᱟᱫᱚ ᱚᱱᱟ ᱴᱨᱟᱠᱴᱟᱨ ᱠᱚ ᱵᱟᱝ ᱞᱟᱜᱟᱣ ᱞᱮᱠᱷᱟᱱ ᱵᱟᱝ ᱵᱟᱛᱚᱜᱼᱟ ᱦᱟᱛᱟᱨᱚᱜᱼᱟ ᱢᱚᱸᱡᱽ ᱫᱚ
ᱦᱮᱸ ᱦᱳᱭ ᱜᱚᱝᱠᱮ ᱚᱱᱠ ᱜᱮ ᱡᱚᱛᱚ ᱥᱮᱱ ᱜᱮ ᱦᱩᱭᱩᱜ ᱠᱟᱱᱟ ᱞᱟᱜᱽ ᱵᱷᱟᱜᱽ ᱫᱚ ᱱᱮᱛᱟᱨ ᱫᱚᱠᱚ ᱥᱜᱤᱱ ᱤᱫᱤᱜ ᱠᱟᱱᱟ᱾
ᱦᱮᱸ ᱦᱮᱸ ᱦᱮᱸ ᱥᱚᱢᱚᱭ ᱦᱚᱸᱠᱚ ᱧᱮᱞ ᱫᱟ ᱥᱮ ᱟᱨ ᱱᱮᱛᱟᱨ ᱡᱩᱫᱤ ᱟᱢ ᱰᱟᱝᱨᱤ ᱠᱚᱛᱮ ᱠᱚᱢ ᱥᱤᱭᱟ ᱢᱤᱫᱴᱮᱱ ᱠᱷᱮᱛ ᱞᱟᱹᱴᱩ ᱧᱚᱜ ᱡᱩᱤ ᱛᱟᱦᱮᱱ ᱛᱟᱢᱟ ᱢᱮᱱᱱᱠᱷᱟᱱ ᱚᱸᱰᱮ ᱢᱤᱫᱚᱯᱟᱦ ᱞᱟᱜ ᱛᱟᱢᱟ ᱱᱛᱮ ᱦᱚᱸ ᱯᱟᱲᱠ ᱢᱮ ᱮᱱᱛᱮ ᱞᱮᱵᱚᱴ ᱢᱮ ᱞᱚᱥᱚᱫ ᱢᱮ ᱱᱚᱜᱼᱚ ᱱᱚᱝᱠᱟ ᱟᱭᱢᱟ ᱫᱤᱱ ᱥᱚᱢᱚᱭ ᱞᱟᱜᱟᱜᱼᱟ ᱟᱨ ᱟᱨ ᱟᱢ ᱡᱩᱫᱤᱢ ᱢᱮᱱᱟ ᱡᱮ ᱴᱨᱟᱠᱴᱟᱨ ᱛᱤᱧ ᱥᱤᱭᱟ ᱛᱟᱦᱚᱞᱮ ᱚᱸᱰᱮ ᱟᱢ ᱢᱤᱫ ᱜᱷᱚᱱᱴᱟ ᱟᱫᱷ ᱜᱷᱚᱱᱴᱟ ᱛᱮᱜᱮ ᱮᱠᱫᱚᱢᱮ ᱞᱚᱥᱚᱜ ᱜᱚᱜ ᱟ ᱢᱟ ᱛ ᱱᱚᱜᱼᱚ ᱱᱚᱣᱟ ᱦᱚᱛᱮᱡ ᱛᱮ ᱡᱚᱛᱚ ᱦᱚᱲ ᱜᱮᱮ ᱴᱨᱟᱠᱴᱟᱨ ᱜᱮ ᱱᱮᱛᱟᱨ ᱫᱚᱠᱚ ᱠᱩᱥᱤᱭᱟᱜ ᱠᱟᱱᱟ᱾
ᱦᱮᱸ ᱟᱨ ᱪᱤᱠᱟᱹᱜ ᱠᱟᱱᱟ ᱠᱤ ᱡᱮᱭᱥᱮ ᱟᱢ ᱞᱟᱜᱟᱭᱮᱫᱟ ᱡᱮᱭᱥᱮ ᱱᱟᱦᱮᱞ ᱠᱚ ᱮᱴᱟᱜ ᱦᱚᱲ ᱠᱚ ᱞᱟᱜᱟᱭᱮᱫᱟ ᱴᱨᱟᱠᱴᱚᱨ ᱩᱱᱠᱩ ᱫᱚᱠᱚ ᱞᱟᱦᱟᱜ ᱠᱟᱱᱟᱫᱚ ᱛᱟᱭᱱᱚᱜ ᱠᱟᱱᱟ ᱚᱱᱟ ᱪᱚᱞᱛᱮ ᱛᱮᱦᱚᱸ ᱵᱟᱝ ᱜᱟᱱᱚᱜ ᱠᱟᱱᱟ ᱦᱮᱸ ᱥᱮ
ᱮᱠᱟᱞᱠᱟᱞᱠᱟᱞ ᱢᱟᱱᱮ ᱥᱚᱢᱚᱭ ᱚᱱᱟ ᱫᱚ ᱟᱹᱰᱤ ᱵᱟᱧᱪᱟᱜ ᱠᱟᱱᱟ ᱛᱚ ᱡᱚᱛᱚ ᱦᱚᱲ ᱜᱮᱮ ᱥᱮ ᱢᱟᱱᱮ ᱤᱧᱫᱚᱠᱚ ᱛᱟᱭᱚᱢᱤᱧ ᱠᱟᱱᱟ ᱛᱟᱦᱚᱞᱮ ᱤᱧ ᱞᱮᱟᱜᱟᱣ ᱞᱮᱜᱮ ᱮᱠᱫᱚᱢ ᱱᱚᱜᱼᱚ ᱱᱚᱝᱠᱟᱜᱮ
ᱟᱨ ᱜᱚᱢᱠᱮ ᱨᱚᱦᱚᱭ ᱫᱚ ᱪᱮᱫ ᱞᱮᱠᱟ ᱚᱲᱟᱜ ᱚᱲᱟᱜ ᱥᱩᱢᱩᱱ ᱜᱮ ᱨᱚᱦᱚᱭ ᱠᱟᱱᱟ ᱥᱮ ᱞᱟᱜᱟᱣ ᱦᱩᱭ ᱠᱟᱱᱟ
ᱵᱟᱝ ᱵᱟᱝ ᱚᱲᱟᱜ ᱥᱩᱢᱩᱝ ᱠᱚᱨᱮᱜᱮ ᱦᱟᱸᱜ ᱮᱠᱷᱚᱱ ᱫᱚ ᱢᱟᱱᱮ ᱮᱴᱟᱜ ᱤᱭᱟᱹ ᱠᱚᱣᱟᱜ ᱫᱚ ᱞᱟᱜᱟᱣ ᱫᱚ ᱵᱟᱝ ᱦᱩᱭᱩᱜ ᱠᱟᱱ ᱛᱟᱦᱮᱱᱟ ᱠᱚ ᱥᱮᱨᱢᱟ ᱨᱮᱫᱚ ᱦᱩᱭᱩᱜ ᱠᱟᱱ ᱛᱟᱦᱮᱱᱟ ᱟᱫᱚ ᱦᱟᱸᱜ ᱢᱟᱱᱮ ᱚᱱᱠᱟ ᱫᱚᱢᱮ ᱠᱷᱟᱹᱴᱟᱹᱨ ᱵᱩᱡᱷᱟᱹᱜ ᱠᱟᱱᱟ ᱛᱚ ᱚᱱᱟ ᱦᱚᱛᱮᱡ ᱛᱮ ᱚᱲᱟᱜ ᱥᱩᱢᱩᱝ ᱜᱮ
ᱟᱞᱮ ᱥᱮᱱ ᱫᱚ ᱜᱚᱝᱠᱮ ᱱᱚᱛᱮ ᱫᱚ ᱪᱤᱠᱠᱟ ᱦᱩᱭ ᱟᱠᱟᱱᱟ ᱛᱷᱚᱲᱟ ᱜᱟᱱ ᱚᱲᱟᱜ ᱨᱮᱫᱚ ᱠᱚᱢ ᱟᱜᱟᱨ ᱥᱚᱝᱠᱷᱟ ᱛᱟᱦᱮᱱ ᱠᱟᱱᱟ ᱛᱚ ᱵᱟᱝ ᱜᱟᱱᱚᱜ ᱠᱟᱱᱟ ᱚᱱᱟᱛᱮ ᱞᱟᱜᱟᱣ ᱦᱩᱭᱩᱜ ᱠᱟᱱ ᱛᱟᱞᱮᱭᱟ᱾ ᱞᱟᱜ ᱦᱩᱭᱩᱜ ᱠᱟᱱ ᱛᱚᱲᱟᱟᱱ ᱠᱚᱲᱟ ᱦᱚᱸ ᱮᱢ ᱦᱩᱭᱩᱜ ᱠᱟᱱ ᱛᱟᱞᱮᱭᱟ᱾
ᱟᱪᱪᱷᱟ ᱟᱪᱪᱷᱟ ᱢᱟᱱᱮ ᱢᱟᱱᱮ ᱟᱯᱮ ᱦᱚᱸ ᱞᱟᱜᱟᱣ ᱟᱯᱮᱭᱟ ᱩᱱᱠᱩ ᱫᱚ ᱵᱟᱝ ᱠᱚ ᱮᱢᱚᱜ ᱛᱟᱦᱮᱱᱟ ᱥᱮ ᱪᱮᱫ ᱞᱮᱠᱟ?
ᱻ ᱵᱟᱝ ᱡᱮᱥᱮ ᱮᱴᱟᱜ ᱦᱚᱲ ᱡᱮᱥᱥᱮ ᱟᱞᱮᱭᱟᱜ ᱠᱷᱮᱛᱨᱮᱞᱮ ᱟᱹᱜᱩᱭᱮᱫ ᱠᱚᱣᱟ ᱛᱚ ᱩᱱᱠᱩ ᱠᱩᱲᱟᱹᱭ ᱮᱢ ᱦᱩᱭᱩᱜ ᱠᱟᱱᱟ᱾ ᱻ
ᱚ ᱚᱱᱠᱟ ᱦᱮᱸ ᱦᱮᱸ
ᱦᱮᱸ ᱟᱨ ᱞᱟᱦᱟ ᱛᱮᱫᱚ ᱪᱮᱠᱟᱜ ᱠᱟᱱ ᱛᱟᱦᱮᱱᱟ ᱠᱤ ᱞᱟᱦᱟ ᱛᱮᱫᱚ ᱦᱩᱲᱩ ᱪᱟᱣᱞᱮ ᱠᱚ ᱞᱟᱦᱟ ᱛᱮᱫᱚ ᱦᱩᱲᱩ ᱪᱟᱣᱞᱮ ᱮᱢᱟ ᱠᱟᱱ ᱛᱟᱦᱮᱱᱟ ᱱᱮᱛᱟᱨ ᱫᱚ ᱯᱚᱭᱥᱟ ᱯᱚᱭᱥᱟ ᱠᱚ
ᱯᱚᱭᱥᱟ ᱠᱟᱹᱣᱰᱤ ᱦ ᱦᱮᱸ ᱦᱮᱸ ᱵᱟᱝ ᱱᱤᱛ ᱛᱚ ᱡᱚᱛᱚ ᱛᱮᱜᱮ ᱡᱚᱛᱚ ᱱᱮᱥ ᱜᱮ ᱟᱪᱷᱟ ᱛᱮᱜᱮ ᱫᱚᱜ ᱢᱟᱱᱮ ᱪᱟᱵᱟ ᱧᱚᱜ ᱠᱟᱱ ᱞᱮᱠᱟᱜᱮ ᱡᱮ ᱦᱩᱲᱩ ᱪᱟᱣᱞᱮ ᱡᱚᱛᱚ ᱦᱚᱲ ᱜᱮ ᱡᱟᱦᱟᱱᱟᱜ ᱠᱚ ᱠᱟᱹᱢᱤᱭ ᱠᱷᱟᱡ ᱫᱚ ᱯᱚᱨᱮ ᱠᱟᱹᱣᱰᱤ ᱜᱮ ᱦᱮᱸ
ᱟᱯᱮ ᱫᱚ ᱜᱚᱝᱠᱮ ᱚᱱᱛᱮ ᱡᱮ ᱡᱮᱭᱥᱮ ᱡᱮᱭᱥᱮ ᱦᱩᱲᱩ ᱠᱚ ᱨᱚᱦᱚᱭ ᱫᱟᱯᱮ ᱟᱨ ᱩᱥᱠᱟ ᱫᱚ ᱚᱱᱟ ᱟᱨ ᱢᱟᱥᱤᱱ ᱚᱱᱟ ᱯᱤᱭᱟ ᱢᱟᱱᱮ ᱢᱟᱰᱟ ᱜᱷᱚᱲᱤᱡ ᱢᱟᱥᱤᱱ ᱛᱮᱯᱮ ᱢᱟᱸᱰᱟᱭᱮᱫᱟ ᱥᱮ ᱟᱯᱮ ᱛᱮᱜᱮ ᱯᱮ ᱢᱟᱸᱰᱟᱭᱮᱫᱟ?
ᱟ ᱢᱟᱸᱰᱟ ᱠᱚᱫᱚ ᱦᱟᱸᱜ ᱡᱚᱛᱚ ᱢᱟᱱᱮ ᱢᱮᱥᱤᱱ ᱛᱮᱫᱚ ᱵᱟᱝ ᱛᱚ ᱟᱫᱚᱢ ᱠᱚᱫᱚ ᱱᱮᱥ ᱠᱷᱚᱱ ᱫᱚ ᱟᱞᱮ ᱱᱚᱣᱟ ᱠᱚᱨᱮ ᱫᱚ ᱢᱤᱫᱴᱮᱱ ᱦᱩᱲᱩ ᱤᱨ ᱢᱮᱥᱤᱱ ᱵᱟᱝ ᱦᱮᱡ ᱟᱠᱟᱱᱟ ᱴᱨᱟᱠᱴᱟᱨ ᱛᱮ ᱩᱛᱩᱨ ᱨᱮᱫᱚ ᱤᱨ ᱮᱫᱟ ᱰᱚᱜᱽ ᱰᱚᱜᱽ ᱮ ᱜᱮᱫ ᱮᱫᱟ ᱚᱱᱮ ᱚᱱᱟ ᱢᱮᱥᱤᱱ ᱠᱚ ᱟᱹᱰᱤ ᱡᱟᱹᱥᱛᱤ ᱠᱚ ᱞᱟᱜᱟᱣᱫᱟ᱾ ᱻ ᱻ ᱞᱟᱜᱟᱣ
ᱦᱮᱸ ᱜᱚᱢᱠᱮ ᱱᱚᱛᱮ ᱫᱚ ᱟᱞᱮ ᱥᱮᱫ ᱫᱚ ᱪᱤᱠᱟᱹᱜ ᱠᱟᱱᱟ ᱱᱚᱛᱮ ᱫᱚ ᱪᱤᱠᱟᱹᱜ ᱠᱟᱱᱟ ᱠᱤ ᱟᱞᱮ ᱫᱚ ᱟᱞᱮ ᱛᱮᱜᱮᱞᱮ ᱤᱨ ᱫᱟᱞᱮ ᱞᱟᱜᱟᱭᱮᱫ ᱠᱚᱣᱟᱞᱮ ᱩᱥᱠᱟᱵᱟᱫ ᱢᱮᱥᱤᱱ ᱞᱮ ᱞᱟᱜᱟᱣᱮᱫᱟ ᱮᱠᱫᱚᱢ ᱴᱨᱟᱠᱴᱚᱨ ᱨᱮ ᱛᱟᱦᱮᱱ ᱠᱟᱱᱟ ᱥᱮ ᱚᱱᱟ ᱞᱟᱜᱟᱭᱮᱫᱟᱭ ᱜᱷᱟᱱᱴᱟ ᱟᱛᱷᱟᱫᱟᱭ ᱡᱮᱜᱮ ᱠᱟᱱᱟ ᱤᱱᱟᱹ ᱠᱟᱛᱷᱟᱭ ᱟᱨ ᱱᱮᱛᱟᱨ ᱫᱚ ᱢᱟᱰᱟ ᱫᱚ ᱟᱞᱮ ᱴᱷᱮᱱ ᱫᱚ ᱵᱟᱹᱜᱤ ᱤᱫᱤ ᱠᱟᱫᱟ ᱠᱚ ᱫᱷᱤᱨᱮ ᱫᱷᱤᱨᱮ ᱫᱚ
ᱟᱨ ᱤᱨ ᱠᱚᱫᱚ ᱱᱤᱡᱮ ᱛᱮᱯᱮ ᱤᱨ ᱛᱟᱦᱮᱱᱟ ᱥᱮ ᱚᱱᱟ ᱠᱚᱦᱚᱸ ᱢᱮᱥᱤᱱ ᱜᱮᱯᱮ ᱞᱟᱜᱟᱣ ᱛᱟᱦᱮᱱᱟ ᱚᱱᱛᱮ ᱫᱚ
ᱵᱟᱝ ᱜᱚᱝᱠᱮ ᱟᱞᱮ ᱥᱮᱱ ᱫᱚ ᱚᱱᱟ ᱤᱨ ᱞᱟᱹᱜᱤᱫ ᱫᱚ ᱢᱮᱥᱤᱱ ᱫᱚ ᱟᱹᱣᱨᱤᱭᱟᱜ ᱛᱟᱞᱮᱭᱟ ᱵᱟᱝ ᱦᱮᱡ ᱟᱠᱟᱱᱟ᱾ ᱚᱱᱟᱛᱮ ᱦᱚᱲ ᱞᱟᱜᱟᱣ ᱠᱟᱛᱮᱫ ᱞᱮ ᱤᱨ ᱫᱟ ᱪᱟᱭ ᱟᱯᱱᱟᱨᱮ ᱤᱨ ᱫᱟᱲᱮᱭᱟᱜ ᱠᱟᱱᱟ
ᱟᱪᱪᱷᱟ ᱢᱟᱰᱟᱞᱟᱜ ᱪᱮᱫ ᱞᱮᱠᱟᱱᱟᱜ ᱢᱮᱥᱤᱱ ᱠᱟᱱᱛᱮ ᱢᱟᱱᱮ ᱢᱟᱰᱟᱞ ᱢᱮᱥᱤᱱ ᱫᱚ ᱤᱧᱦᱚᱸᱵᱟᱹᱧ ᱧᱮᱞ ᱵᱟᱲᱟ ᱟᱠᱟᱫᱟ ᱚᱱᱠᱟ ᱡᱟᱹᱱᱤᱡ ᱵᱟᱹᱧ ᱤᱭᱟᱹ ᱵᱟᱲᱟ ᱟᱠᱟᱫᱟ
ᱠᱮ ᱢᱟᱰᱟ ᱢᱮᱥᱤᱱ ᱫᱚ ᱚᱱᱟ ᱴᱮᱠᱴᱚᱨ ᱢᱥᱤᱱ ᱨᱮ ᱢᱤᱫᱴᱮᱡ ᱡᱮ ᱚᱱᱟ ᱴᱮᱠᱴᱚᱨ ᱰᱟᱞᱟ ᱨᱮ ᱢᱤᱫᱴᱮᱱ ᱫᱟᱜ ᱢᱮᱥᱤᱱ ᱞᱮᱠᱟ ᱵᱟᱫ ᱰᱚᱲᱚᱜᱮ ᱜᱳᱞ ᱤᱭᱟᱹᱢ ᱧᱮᱞ ᱠᱟᱫᱟ ᱥᱩᱱᱩᱢ ᱢᱮᱥᱮᱱ ᱧᱮᱞ ᱠᱟᱫᱟᱢ ᱴᱮᱝᱠᱟᱨ ᱠᱚ ᱴᱮᱝᱠᱚᱨ ᱠᱚ ᱡᱮᱞᱮᱠᱟ ᱛᱥ ᱚᱱᱟᱠᱟᱜ ᱜᱮ ᱛᱟᱦᱮᱱ ᱠᱟᱱᱟ ᱚᱱᱟ ᱚᱸ ᱰᱟᱞᱟᱭ ᱫᱟᱞᱮ ᱟᱨ ᱱᱚᱛᱮ ᱢᱤᱫ ᱥᱮᱱ ᱩᱰᱩᱫᱚᱜ ᱠᱟᱱᱟ ᱱᱚᱛᱮ
ᱟᱪᱪᱷᱟ ᱟᱪᱪᱷᱟ ᱡᱮᱦᱳ ᱠᱟᱛᱮᱮᱫ ᱫᱚ ᱰᱟᱝᱨᱤ ᱠᱚ ᱛᱟᱦᱮᱱᱟ ᱛᱚ ᱰᱟᱝᱨᱤ ᱛᱮ ᱠᱚ ᱢᱟᱰᱟᱭ ᱛᱟᱦᱮᱫ ᱡᱟᱦᱟᱸ ᱛᱟᱞᱟ ᱤᱭᱟᱹ ᱠᱟᱛᱮ ᱥᱟᱹᱨᱤᱭᱟᱜ ᱛᱚ ᱟᱨ ᱵᱟᱝᱠᱷᱟᱱ ᱫᱚ ᱨᱳᱰ ᱵᱟᱝ ᱢᱮᱱᱟᱜ ᱟᱠᱟᱫᱟ ᱨᱳᱰ ᱨᱮᱠᱚ ᱫᱚᱦᱚ ᱠᱮᱫᱮᱭᱟ ᱟᱨᱠᱮᱞ ᱜᱟᱹᱰᱤ ᱠᱚ ᱛᱟᱵᱚᱜᱼᱟ ᱟᱨ ᱟᱪᱪᱷᱟᱛ ᱚᱡᱽ ᱜᱮ ᱦᱩᱲᱩ ᱠᱚ ᱧᱩᱨᱮᱱ ᱜᱮ ᱟᱨᱠᱚ ᱮᱢ ᱠᱮᱫ ᱜᱮ ᱱᱚᱜᱼᱚ ᱱᱚᱝᱠᱟ
ᱨᱳᱰ ᱨᱮ ᱦᱮᱸ ᱥᱮ
ᱦᱮᱸ ᱦᱮᱸ ᱦᱮᱸ ᱡᱚᱛᱚ ᱡᱟᱨ ᱡᱮᱢᱚᱱ ᱡᱟᱦᱟᱸ ᱴᱟᱜ ᱥᱩᱵᱤᱫᱟᱭ ᱵᱩᱡᱷᱟᱹᱜᱣᱟ ᱩᱱᱠᱩ
ᱟᱨ ᱤᱭᱟᱹ ᱜᱚᱢᱠᱮ ᱟᱯᱮ ᱫᱚ ᱡᱮ ᱚᱱᱟ ᱢᱮᱥᱤᱱ ᱯᱮ ᱞᱟᱜᱟᱭᱮᱫᱟ ᱚᱱᱟ ᱫᱚ ᱚᱠᱟᱨᱮ ᱯᱮ ᱧᱟᱢᱟ ᱟᱹᱜᱩᱭᱮᱫᱟᱯᱮ ᱥᱮ ᱟᱹᱛᱩ ᱟᱹᱛᱩ
ᱦᱮᱸ ᱦᱮᱸ ᱱᱚᱛᱮ ᱫᱚ ᱢᱟᱱᱮ ᱟᱹᱰᱤ ᱡᱟᱹᱥᱛᱤ ᱠᱚ ᱟᱹᱜᱩᱭᱮᱫᱟ ᱱᱚᱛᱮ ᱢᱤᱫᱴᱟᱝ ᱢᱟᱱᱮ ᱟᱞᱮ ᱥᱩᱨ ᱥᱩᱯᱩᱨ ᱢᱤᱫᱴᱟᱝ ᱡᱟᱭᱜᱟ ᱠᱟᱱ ᱜᱮᱭᱟ ᱚᱸᱰᱮ ᱠᱚ ᱟᱹᱜᱩᱭ ᱛᱟᱦᱮᱱᱟ᱾
ᱚᱸᱰᱮ ᱰᱷᱮᱨ ᱜᱮ ᱟᱹᱜᱩᱭ ᱛᱟᱦᱮᱸᱱᱟ ᱟᱨ ᱢᱟᱱᱮ ᱮᱡᱮᱱᱴ ᱢᱮᱱᱟᱜ ᱠᱚ ᱢᱮᱥᱤᱱ ᱠᱚᱫᱚ ᱵᱟᱝᱠᱚ ᱦᱟᱛᱟᱜᱼᱟ ᱟᱫᱚ ᱚᱱᱛᱮ ᱢᱟᱱᱮ ᱪᱚᱭ
ᱚᱲᱟᱜ ᱨᱮ ᱡᱟᱦᱟᱸ ᱨᱮᱢ ᱩᱵ ᱚᱪᱚᱭᱟ ᱴᱨᱟᱠ ᱛᱮᱠ ᱚᱲᱟᱜ ᱮ ᱟᱹᱜᱩᱴᱚ ᱟᱢᱟ ᱜᱮᱫ ᱠᱟᱛᱮ ᱟᱹᱜᱩ ᱥᱟᱯᱷᱟ ᱟᱫᱚ ᱠᱤᱱᱛᱩ ᱚᱱᱟ ᱨᱮᱫᱫᱚ ᱵᱩᱥᱩᱵ ᱟ
ᱚᱱᱟ ᱫᱚ ᱜᱚᱢᱠᱮ ᱚᱱᱟ ᱫᱚ ᱜᱚᱢᱠᱮ ᱪᱮᱫ ᱞᱮᱠᱟ ᱦᱟᱛᱟᱣᱮᱫᱟ ᱤᱭᱟᱹ ᱠᱚᱫᱚ
ᱮ ᱱᱚᱣᱟ ᱫᱚ ᱱᱚᱜᱼᱚ ᱱᱚᱝᱠᱟ ᱢᱤᱫ ᱜᱷᱚᱱᱴᱟᱮ ᱪᱟᱨ ᱦᱟᱡᱟᱨ ᱦᱟᱛᱟᱣ ᱛᱟᱦᱮᱱᱟ᱾
ᱛᱷᱚᱲ ᱡᱟᱹᱥᱛᱤ ᱱᱟ ᱜᱮ ᱵᱩᱡᱟ
ᱡᱟᱹᱥᱛᱤ ᱫᱚ ᱡᱟᱹᱥᱛᱤ ᱧᱚᱜ ᱜᱮᱭᱟ ᱠᱤᱱᱛᱩ ᱪᱤᱠᱟᱹᱭᱟᱢ ᱟᱫᱚ ᱮᱠᱫᱚᱢ ᱢᱟᱱᱮ ᱤᱭᱟᱹ ᱥᱩᱫᱽᱫᱷ ᱢᱟᱱᱮ ᱪᱮᱫ ᱞᱮᱠᱟ ᱤᱨ ᱠᱟᱛᱮ ᱮᱠᱫᱚᱢ ᱥᱟᱯᱷᱟ ᱩᱛᱟᱹᱨ ᱠᱚᱜ ᱛᱟᱢᱟ ᱢᱮᱥᱤᱱ ᱢᱮᱱᱟᱜᱼᱟ ᱟᱫᱚ ᱦᱚᱭ ᱛᱮ ᱤᱭᱟᱹᱜ ᱠᱟᱱᱟ ᱮᱠᱫᱚᱢ ᱦᱩᱲᱩ ᱥᱩᱫᱽ ᱢᱟᱱᱮ ᱤᱨ ᱠᱟᱛᱮ ᱮᱠᱫᱚᱢ ᱦᱩᱲᱩ ᱠᱟᱛᱮᱫ ᱚᱲᱟᱜ ᱨᱮ
ᱦᱮᱸ ᱟᱢ ᱫᱚ ᱡᱮᱢᱚᱱ ᱡᱩᱫᱤᱢ ᱤᱨ ᱱᱚᱜᱼᱚ ᱱᱚᱝᱠᱟ ᱪᱮᱠᱟ ᱥᱚᱢᱚᱭ ᱡᱚᱢᱚᱜ ᱛᱟᱢᱟ ᱤᱨ ᱢᱮ ᱨᱚᱲᱚᱜᱼᱟ ᱛᱚᱞᱟᱢ ᱛᱟᱨᱯᱚᱨᱮ ᱥᱟᱢᱴᱟᱣ ᱢᱮ ᱟᱹᱜᱩᱭ ᱢᱮ ᱛᱟᱨᱯᱚᱨᱮ ᱢᱮ ᱛᱟᱨᱯᱚᱨᱮ ᱥᱟᱢᱴᱟᱣ ᱠᱟᱛᱮ ᱠᱷᱚᱲ ᱢᱮ ᱵᱩᱥᱩᱵ ᱢᱮᱱᱟᱜᱼᱟ ᱟᱨᱚ ᱢᱤᱫ ᱜᱷᱚᱱᱴᱟ ᱰᱟᱭᱨᱮᱴ ᱦᱩᱰᱩ ᱠᱟᱛᱮᱫ ᱮᱫᱚᱢ ᱵᱚᱞᱚᱜ ᱠᱟᱱᱟ᱾ ᱤᱱᱠᱟᱹ ᱡᱟᱹᱥᱛᱤ ᱧᱚᱜ ᱜᱮᱠᱚ ᱦᱟᱛᱟᱣᱫᱟ ᱦᱚᱸ ᱚᱱᱟ ᱧᱮᱞᱛᱮ ᱮᱴᱟᱜ ᱦᱚᱲ ᱦᱚᱸᱠᱚ ᱤᱭᱟᱹᱟ ᱛᱚ ᱵᱮᱥᱤ ᱦᱚᱲ ᱫᱚ ᱦᱟᱜ ᱵᱟᱝ ᱠᱚ ᱤᱭᱟ ᱡᱟᱦᱟᱸᱭ ᱢᱟᱱᱮ ᱴᱟᱠᱟ ᱯᱚᱭᱥᱟ ᱛᱟᱠᱚᱣᱟ ᱩᱱᱠᱩ ᱠᱚᱣᱟᱜ ᱜᱮ ᱠᱤᱪᱷᱩ
ᱚᱥᱠᱟᱨ ᱫᱚ ᱚᱱᱟ ᱦᱩᱲᱩ ᱫᱚ ᱟᱠᱷᱨᱤᱧ ᱫᱟᱯ ᱥᱮ ᱚᱲᱟᱜ ᱚᱲᱟᱜ ᱥᱩᱢᱩᱝ ᱯᱮ ᱡᱚᱢ ᱮᱫᱟ ᱦᱩᱲᱩ ᱦᱩᱲᱩ
ᱜᱚᱢᱠᱮ ᱨᱚᱲ ᱵᱟᱝ ᱟᱸᱡᱚᱢᱚᱜ ᱠᱟᱱᱟ
ᱢᱮᱱᱫᱟᱞᱤᱧ ᱚᱱᱟ ᱦᱩᱲᱩ ᱡᱮ ᱚᱱᱟ ᱡᱮ ᱯᱮ ᱚᱲᱟᱜ ᱯᱮ ᱟᱹᱜᱩᱭᱮᱫᱟ ᱩᱥᱠᱟ. ᱯᱮ ᱥᱩᱢᱩᱝ ᱯᱮ ᱡᱚᱢ ᱫᱟ ᱥᱮ ᱟᱹᱠᱷᱟᱨᱤᱧ ᱟᱯᱮ ᱟᱹᱠᱷᱨᱤᱧ ᱫᱟ
ᱵᱟᱝ ᱵᱟᱝ ᱟᱹᱠᱷᱨᱤᱧ ᱜᱮᱞᱮ ᱟᱠᱷᱨᱤᱧ ᱜᱮᱭᱟ ᱡᱚᱢ ᱛᱮᱫᱚ ᱦᱟᱸᱜ ᱚᱱᱠᱟ ᱥᱚᱵ ᱫᱚ ᱵᱟᱝ ᱪᱟᱜ ᱟ ᱟᱫᱚ ᱡᱟᱦᱟᱭ ᱡᱩᱫᱤ ᱠᱚᱢ ᱜᱮᱛᱟ ᱠᱚᱣᱟ ᱡᱚᱢᱤ ᱡᱟᱭᱜᱟ ᱛᱟᱦᱚᱞᱮ ᱩᱱᱠᱩ ᱫᱚ ᱡᱚᱢ ᱛᱮᱜᱮ ᱠᱚ ᱪᱟᱵᱟᱭᱮᱫᱟ ᱟᱨ ᱟᱹᱠᱷᱨᱤᱧᱚᱜ ᱜᱮᱭᱟ ᱥᱮ ᱵᱷᱟᱜᱽ ᱠᱚᱛᱮ ᱠᱚ ᱨᱚᱦᱚᱭᱮᱫᱼᱟ ᱛᱚ ᱩᱱᱠᱩ ᱫᱚ ᱟᱹᱠᱷᱨᱤᱧ ᱦᱚ ᱠᱚ ᱟᱹᱠᱷᱨᱤᱧ ᱛᱟᱦᱮᱱᱟ ᱦᱮᱸ
ᱜᱚᱝᱠᱮ ᱛᱚᱵᱮ ᱚᱱᱟ ᱫᱚ ᱵᱷᱟᱹᱞᱤ ᱜᱮ ᱧᱟᱢᱚᱜ ᱠᱟᱱᱟ ᱤᱭᱟᱹ ᱫᱚ ᱯᱚᱭᱥᱟ ᱠᱟᱹᱣᱰᱤ ᱫᱚ
ᱦᱮᱸᱮᱸ ᱱᱚᱛᱮ ᱫᱚ ᱦᱟᱜ ᱨᱮᱴ ᱢᱚᱴᱟᱢᱩᱴᱤ ᱡᱚᱠᱷᱚᱱ ᱦᱟᱸᱜ ᱵᱚᱱ ᱤᱨ ᱛᱟᱦᱮᱱᱟ ᱵᱟᱝ ᱵᱟᱭᱤᱥᱚ ᱵᱟᱭᱤᱥᱚᱟᱛᱟᱦᱮᱱᱟ ᱚᱫᱚ ᱱᱚᱝᱠᱟ ᱵᱟᱞᱮ ᱱᱚᱝᱠᱟ ᱞᱠᱟᱞᱤᱭᱟᱹ ᱠᱚᱨᱮ ᱫᱚᱠᱟᱱ ᱠᱚ ᱦ
ᱟᱹᱰᱤ ᱛᱯᱮ ᱵᱷᱟᱹᱜᱤ ᱯᱮ ᱠᱟᱹᱢᱤᱭᱮᱫᱟ ᱚᱱᱛᱮ ᱫᱚ ᱦᱮᱸ
ᱦᱮᱸ ᱦᱮᱸ ᱦᱮᱸ ᱦᱮᱸ ᱦᱮᱸ ᱱᱚᱝᱠ ᱜᱮᱮ ᱟᱯᱮ ᱥᱮᱫ ᱫᱚ ᱚᱱᱠᱟᱠᱷᱨᱤᱧ ᱠᱚᱫᱚ. ᱴ!...
ᱟᱞᱮ ᱥᱮᱱ ᱦᱚᱸ ᱠᱚᱢ ᱧᱚᱜ ᱦᱩᱭᱩᱜ ᱠᱟᱱ ᱫᱚ ᱡᱚᱢ ᱪᱟᱵᱟᱭᱮᱫᱟᱞᱮ ᱟᱨ ᱡᱟᱫᱟ ᱧᱚᱜ ᱦᱩᱭᱩᱜ ᱠᱟᱱᱟ ᱟᱫᱚ ᱚᱱᱟ ᱥᱟᱨ ᱨᱮ ᱫᱚ ᱟᱠᱷᱨᱤᱧ ᱦᱩᱭᱩᱜ ᱠᱟᱱᱟ ᱟᱨ ᱡᱟᱫᱟ ᱛᱟᱨ ᱛᱚ ᱱᱮᱛᱟᱨ ᱫᱚ ᱦᱩᱲᱩ ᱪᱟᱣᱞᱮᱱᱟ ᱵᱟᱝ ᱦᱩᱭᱩᱜᱜ ᱚᱱᱟ ᱪᱚᱞᱛᱮᱚ ᱚᱲᱟᱜ ᱨᱮᱜᱮ ᱡᱚᱢ ᱪᱟᱵᱟᱜ ᱠᱟᱱᱟ
ᱵᱟᱝ ᱟᱸᱡᱚᱢᱚᱜ ᱠᱟᱱᱟ ᱜᱚᱢᱠᱮ ᱟᱪᱪᱷᱟ ᱚᱠᱛᱚ ᱡᱟ. ᱱᱤᱡ ᱡᱳᱭᱮᱱ ᱛᱟᱞᱟᱝ ᱟ ᱜᱚᱢᱠᱮ
ᱦᱮᱸ ᱢᱟ ᱛᱚᱵᱮ ᱟᱪᱪᱷᱟ ᱴᱷᱤᱠᱜᱮ ᱦᱮᱸᱥᱮ
ᱟᱸᱡᱚᱢᱚᱜ ᱠᱟᱱᱟ ᱨᱚᱲ
ᱦᱮᱸ ᱢᱟ ᱛᱚᱵᱮ ᱚᱱᱠᱮ ᱡᱚᱦᱟᱨ ᱜᱮ ᱟᱥᱠᱟᱹ ᱟᱨᱦᱚ ᱞᱟᱝ ᱧᱟᱯᱟᱢᱟ ᱵᱟᱫᱽ ᱨᱮ